ᱦᱮᱸ ᱜᱚᱝᱠᱮ, ᱦᱮᱸ ᱥᱟᱹᱜᱱ ᱧᱤᱫᱟᱹ᱾
ᱦᱳᱭ ᱜᱚᱝᱠᱮ ᱟᱨᱞᱤᱤᱧ ᱞᱟᱹᱭᱮᱫ ᱟ ᱪᱮᱫ ᱪᱮᱫ ᱞᱮᱠᱟ ᱢᱮᱱᱟᱜ ᱠᱟᱫ ᱵᱤᱱᱟ ᱱᱟᱯᱟᱭ ᱜᱮᱛᱚ?
ᱜᱚᱝᱠᱮ ᱱᱤᱛᱚᱜ ᱫᱚ ᱪᱟᱸᱫᱚ ᱵᱚᱸᱜᱟ ᱫᱟᱭᱟᱛᱮ ᱱᱟᱯᱟᱭ ᱜᱮ ᱢᱮᱱᱟᱜ ᱞᱤᱧᱟᱹ᱾ ᱦᱩᱸ ᱟᱵᱮᱱ ᱫᱚ ᱜᱚᱢᱠᱮ ᱱᱟᱯᱟᱭ ᱜᱮᱭᱟ ᱵᱤᱱ?
ᱦᱮᱸ ᱜᱚᱝᱠᱮ ᱟᱞᱤᱧ ᱦᱚᱸ ᱱᱚᱸᱜᱼᱚᱭ ᱱᱤᱭᱟᱹ ᱜᱷᱟᱹᱲᱤᱡ ᱫᱚ ᱪᱟᱸᱫᱩ ᱵᱚᱸᱜᱟ ᱫᱟᱭᱟ ᱫᱩᱞᱟᱹᱲ ᱛᱮ ᱟᱹᱰᱤ ᱜᱮ ᱱᱟᱯᱟᱭ ᱜᱮ ᱢᱮᱱᱟᱜ ᱠᱟᱫ ᱞᱤᱧᱟᱹ᱾ ᱟᱨ ᱜᱷᱟᱨᱚᱸᱡᱽ ᱠᱚᱨᱮᱱ ᱥᱟᱱᱟᱢ ᱦᱚᱲ ᱜᱮ ᱟᱭᱳᱵᱟᱵᱟ ᱛᱟᱠᱚ ᱡᱚᱛᱚ ᱜᱮ ᱱᱟᱯᱟᱭ ᱜᱮ ᱢᱮᱱᱟᱜ ᱠᱟᱫ ᱠᱚᱣᱟ᱾
ᱩᱸ ᱦᱮᱸ ᱦᱮᱸ᱾
ᱟᱨ ᱜᱚᱢᱠᱮ ᱠᱤᱫᱩᱵ ᱮᱱᱟᱵᱤᱱ ᱥᱮ ᱟᱹᱣᱨᱤ?
ᱦᱮᱸ ᱟᱣᱨᱤᱞᱤᱧ ᱠᱤᱫᱩᱜᱚᱜᱼᱟ ᱜᱚᱝᱠᱮ ᱠᱤᱫᱩᱜᱚᱜ ᱟᱹᱞᱤᱧ ᱦᱟᱸᱜ᱾ ᱟᱨ ᱢᱤᱫ ᱜᱷᱟᱹᱲᱤᱡ ᱯᱚᱨᱮ ᱠᱷᱟᱡ ᱜᱮ᱾
ᱦᱳᱭ ᱦᱳᱭ ᱦᱳᱭ᱾
ᱦᱩᱸᱜ ᱦᱩᱸ᱾ ᱜᱚᱝᱠᱮ ᱛᱟᱦᱚᱞᱮ ᱪᱮᱫ ᱟᱵᱮᱱ ᱫᱚᱵᱮᱱ ᱡᱚᱢ ᱵᱟᱲᱟ ᱠᱮᱫᱼᱟ?
ᱦᱮᱸ ᱜᱚᱝᱠᱮ ᱟᱹᱞᱤᱧ ᱦᱚᱸ ᱠᱤᱫᱤᱜ ᱫᱚ ᱟᱣᱨᱤ ᱞᱤᱧ ᱢᱟᱱᱮ ᱠᱤᱩᱵ ᱫᱚᱞᱤᱧ ᱠᱤᱫᱩᱵ ᱮᱱᱟ ᱢᱤᱫᱫᱷᱟᱣ ᱞᱤᱧ ᱠᱤᱫᱩᱵ ᱮᱱᱟ᱾
ᱜᱚᱢᱠᱮ ᱛᱟᱦᱚᱞᱮ ᱪᱮᱫ ᱠᱚ ᱩᱛᱩ ᱦᱩᱭᱱᱟ ᱛᱮᱦᱮᱧ ᱫᱚ?
ᱛᱤᱦᱤᱧ ᱫᱚ ᱜᱚᱢᱠᱮ ᱟᱞᱮᱢᱟ ᱰᱟ ᱰᱟᱝᱨᱤ ᱡᱤᱞ ᱟᱨ ᱡᱟᱦᱟᱸ ᱟᱢᱥᱤ ᱨᱟᱥᱮ ᱞᱮ ᱩᱛᱩ ᱞᱮᱜᱼᱟ᱾ ᱢᱟᱱᱮ ᱟᱢ ᱟᱢᱥᱤ ᱨᱟᱥᱮ ᱫᱚ ᱵᱟᱝ ᱜᱚᱢᱠᱮ ᱢᱟᱱᱮ ᱰᱟᱝᱨᱤ ᱡᱤᱞ ᱟᱨ ᱟᱢᱥᱤ ᱪᱟᱴᱱᱤ᱾
ᱦᱩᱸᱜ ᱚ ᱟᱢᱥᱤ ᱫᱚ ᱛᱟᱦᱚᱞᱮ ᱚᱱᱟ ᱫᱚ ᱚᱱᱟ ᱫᱚ ᱢᱟᱱᱮ ᱪᱮᱫ ᱨᱮᱱᱟᱜ ᱟᱢᱥᱤ ᱛᱟᱦᱮᱸ ᱠᱟᱱᱟ?
ᱦᱳᱭ ᱜᱚᱢᱠᱮ ᱢᱟᱱᱮ ᱱᱚᱣᱟ ᱡᱟᱦᱟᱸ ᱪᱟᱹᱛ ᱵᱟᱹᱭᱥᱟᱹᱠᱷ ᱱᱤᱨᱚᱲ ᱥᱤᱛᱩᱝ ᱡᱟᱦᱟᱸ ᱩᱞ ᱡᱟᱦᱟᱸ ᱟᱵᱚ ᱦᱳᱭ ᱥᱮ ᱚᱱᱟ ᱩᱞ ᱜᱮ ᱚᱱᱟ ᱜᱮᱫ ᱜᱮᱫ ᱠᱟᱛᱮᱜ ᱚᱱᱟ ᱡᱟᱦᱟᱸ ᱡᱟᱦᱟᱸ ᱩᱸ ᱥᱟᱠᱟᱢ ᱨᱮ ᱥᱟᱨᱡᱚᱢ ᱥᱟᱠᱟᱢ ᱨᱮ ᱯᱚᱴᱚᱢ ᱠᱟᱛᱮᱫ ᱡᱟᱦᱟᱸ ᱡᱩᱫᱟᱹ ᱠᱩᱰᱟᱹᱢ ᱨᱮᱵᱚᱱ ᱫᱚᱦᱚ ᱠᱟᱜᱼᱟ, ᱦᱳᱭᱥᱮ ᱚᱱᱟ ᱩᱞ ᱟᱢᱥᱤ ᱜᱮ ᱪᱟᱹᱴᱱᱤ ᱦᱩᱭ ᱞᱮᱱᱟ ᱜᱚᱝᱠᱮ᱾ ᱟᱸᱡᱚᱢ ᱠᱮᱭᱟ ᱵᱤᱱ ᱜᱚᱝᱠᱮ? ᱦᱮᱞᱳ ᱚᱠᱟᱭ ᱱᱟᱵᱮᱱ ᱜᱚᱝᱠᱮ? ᱦᱮᱞᱳ